ᱠᱷᱚᱣᱭ ᱦᱮᱞᱳ ᱦᱳᱭ ᱡᱚᱦᱟᱨ ᱪᱮᱫ ᱞᱮᱠ ᱟᱟᱹᱥᱤᱭᱟᱵᱮᱱ
ᱦᱚᱸ ᱵᱮᱥ ᱵᱟᱲᱟ ᱜᱮ ᱾ ᱟᱯᱮ ᱫᱚ ᱪᱮᱫ ᱞᱮᱠᱟ ᱢᱮᱱᱟᱜ ᱯᱮᱭᱟ?
ᱦᱳᱭ ᱟᱞᱮ ᱦᱚᱸ ᱵᱮᱥ ᱜᱮ ᱢᱮᱱᱟᱜ ᱞᱮᱭᱟ ᱟᱨ ᱥᱚᱝᱥᱟᱨᱟᱱ ᱡᱮᱢᱚᱱ
ᱦᱚᱭ ᱦᱚᱭ ᱱᱟᱯᱟᱭ ᱠᱟᱛᱷᱟ ᱜᱮ ᱾ ᱫᱤᱭ ᱪᱮᱫ ᱠᱚᱯᱮ ᱪᱤᱠᱟᱹ ᱵᱟᱲᱟᱭᱮᱜᱼᱟ, ᱡᱚᱢ ᱠᱮᱫᱟ ᱯᱮ ᱪᱮ ᱵᱟᱝ ᱜᱮ?
ᱪᱤᱠᱟᱹ, ᱦᱳᱭ ᱡᱚᱢ ᱵᱟᱲᱟ ᱠᱚᱫᱚ ᱦᱩᱭᱱᱟ ᱾ ᱟᱨ ᱥᱤᱛ ᱥᱮᱛᱟᱜ ᱵᱮᱞᱟᱣᱟᱜ ᱫᱚ ᱟᱨ ᱼᱺ ᱡᱚᱢ ᱵᱟᱲᱟ ᱠᱟᱛᱮ ᱱᱚᱜᱼᱚᱭ ᱱᱤᱛ ᱜᱤ ᱦᱟᱸ ᱡᱤᱨᱟᱹᱣ ᱵᱟᱲᱟ ᱦᱩᱭ ᱠᱟᱱᱟ ᱾ ᱟᱸᱫᱚᱜᱼᱼ ᱱᱚᱜᱼᱚᱭ ᱨᱚᱯᱚᱲᱚᱜ ᱦᱩᱭᱩᱜ ᱠᱟᱱᱟ ᱮᱯ ᱠᱚᱨᱮ ᱜᱮ ᱱᱟᱜ ᱱᱤᱛ ᱵᱮᱲᱟ ᱫᱚ ᱾ ᱟᱨ ᱩᱱᱛᱤ ᱫᱚ, ᱚᱱᱛᱮ ᱫᱚ ᱟᱯᱮ ᱥᱮᱜ ᱫᱚ?
ᱦᱚᱸ ᱱᱤᱛ ᱫᱚ ᱫᱩᱲᱩᱵ ᱵᱟᱲᱟ ᱦᱩᱭ ᱟᱠᱟᱱᱟ, ᱡᱚᱢ ᱫᱚ ᱟᱹᱣᱨᱤ ᱞᱮ ᱡᱚᱢᱟ ᱱᱟᱥᱛᱟ ᱜᱮ ᱡᱚᱢ ᱦᱩᱭ ᱠᱟᱱᱟ ᱾ ᱱᱚᱛᱮ ᱢᱟ ᱫᱟᱜᱮᱜ ᱟᱭ ᱡᱟᱹᱯᱩᱫᱮᱜ ᱟᱭ ᱫᱤᱱ ᱥᱟᱨᱟ ᱾
ᱚ ᱛᱟᱦᱞᱮ ᱫᱮᱯᱩᱭᱚᱜ ᱠᱟᱱ ᱠᱷᱟᱡᱼᱼ ᱛᱟᱦᱞᱮ ᱟ, ᱵᱟᱹᱭᱦᱟᱹᱲ ᱠᱚᱨᱮ ᱯᱩᱨᱟᱹ ᱟᱹᱛᱩᱜ ᱠᱟᱱᱟ ᱫᱟᱜ ᱠᱚ ᱥᱮ ᱵᱟᱝ?
ᱦᱚᱸ ᱾ ᱫᱟᱜ ᱯᱚᱨᱮ ᱯᱮᱨᱮᱡ ᱟᱠᱟᱱᱟ ᱵᱟᱹᱫᱽ ᱠᱚᱨᱮ ᱾
ᱚ ᱛᱟᱦᱞᱮ ᱦᱟᱹᱠᱩ ᱜᱚᱡ ᱠᱚᱯᱮ ᱪᱟᱞᱟᱜᱼᱼ ᱦᱮᱸ ᱥᱮ ᱵᱟᱝ ᱦᱟᱹᱠᱩ ᱜᱚᱡ ᱠᱚ ᱨᱚᱠᱚᱡᱼᱼ ᱟᱹᱣᱨᱤ ᱠᱚᱣᱟ ᱼᱼ
ᱵᱟᱝ ᱦᱟᱭ ᱟᱹᱣᱨᱤᱭᱟᱜᱼᱟ ᱾
ᱦᱚᱭ ᱾
ᱟᱛᱷᱟᱱ ᱦᱚᱲ ᱫᱚ ᱪᱟᱥ ᱠᱟᱹᱢᱤ ᱠᱚ ᱪᱟᱞᱟᱭᱮᱱ ᱜᱮᱭᱟ ᱛᱚ ᱾ ᱢᱟᱱᱮ ᱮᱴᱟᱜ ᱡᱟᱦᱟᱸ ᱠᱚᱨᱮ ᱵᱟᱹᱫᱽ ᱠᱚᱨᱮ ᱫᱟᱜ ᱢᱮᱱᱟᱜ ᱜᱮᱭᱟ ᱤᱱᱠᱟ ᱾ ᱚᱱᱛᱮ ᱨᱮ ᱨᱚᱦᱚᱭ ᱪᱟᱹᱞᱩ ᱟᱠᱟᱱᱟ, ᱛᱚ ᱚᱱᱟ ᱠᱷᱟᱹᱛᱤᱨᱼᱼ ᱵᱟᱠᱚ ᱪᱟᱞᱟᱣ ᱣᱟᱲᱟ ᱠᱟᱱᱟ ᱾
ᱟᱨ ᱛᱟᱦᱚᱞᱮ ᱛᱚᱵᱮ ᱟᱯᱮ ᱥᱮᱜ ᱫᱚ ᱱᱷᱟᱜ ᱡᱚᱠᱷᱚᱱ ᱦᱩᱲᱩ ᱠᱚᱯᱮ ᱨᱚᱦᱚᱭ ᱛᱟᱸᱦᱮᱱᱟ ᱥᱮᱼᱼ ᱛᱮᱱᱟ ᱵᱟᱹᱭᱦᱟᱹᱲ ᱠᱷᱮᱛ ᱨᱮ ᱥᱮ ᱵᱟᱹᱫᱽ ᱠᱷᱮᱛ ᱨᱮ ᱡᱚᱠᱷᱚᱱ ᱦᱩᱲᱩ ᱯᱮ ᱨᱚᱦᱚᱭ ᱛᱟᱸᱦᱮᱱᱟ ᱩᱱ ᱚᱠᱛᱚ ᱛᱮ ᱩᱱᱠᱩ ᱡᱚᱠ ᱠᱚᱠᱚ ᱧᱟᱢᱚᱜ ᱛᱟᱸᱦᱮᱱᱟ ᱥᱮ ᱵᱟᱝ ᱦᱮᱸᱫᱮ ᱦᱮᱸᱫᱮᱼᱼ
ᱦᱚᱸ ᱦᱚᱸ ᱡᱚᱠ ᱫᱚᱠᱚ ᱧᱟᱢᱚᱜ ᱜᱮᱭᱟ ᱞᱤᱠᱤᱱ ᱵᱤᱥᱛᱤ ᱫᱚ ᱵᱟᱝ-ᱟ ᱠᱚᱢ ᱧᱚᱜ ᱜᱮᱭᱟ ᱠᱚ ᱾ ᱢᱮᱱᱠᱷᱟᱱ ᱟᱞᱮ ᱥᱩᱨ ᱦᱟᱱᱛᱮ ᱢᱤᱫᱴᱟᱝ ᱟᱹᱛᱩ ᱢᱮᱱᱟᱜᱼᱟ ᱚᱸᱰᱮ ᱫᱚ ᱥᱚᱠᱛᱚ ᱡᱚᱸᱠ ᱥᱟᱞᱟᱜ ᱵᱤᱧ ᱦᱚᱸᱠᱚ ᱢᱟᱱᱮ ᱦᱩᱰᱤᱧ ᱵᱤᱧ ᱠᱚᱦᱚᱸ ᱠᱚ ᱧᱟᱢᱚᱜ ᱜᱮᱭᱟ ᱾ ᱵᱚᱛᱚᱨ ᱜᱮ, ᱩᱱᱠᱩ ᱚᱱᱟ ᱫᱚ ᱵᱟᱝ ᱛᱟᱸᱦᱮᱱᱟ ᱪᱷᱮ ᱚᱱᱟ ᱦᱚᱨᱚᱜ ᱠᱟᱛᱮ ᱠᱚ ᱠᱟᱹᱢᱤᱭᱟ ᱾
ᱚ ᱾
ᱦᱩᱸᱜ
ᱟᱨ ᱵᱟᱝᱠᱷᱟᱱ ᱢᱤᱫᱴᱮᱱ ᱦᱚᱲᱟᱜ ᱡᱟᱸᱜᱟ ᱨᱮᱥᱮ ᱮᱸ ᱡᱟᱦᱟᱸ ᱴᱷᱮᱡ ᱡᱩᱫᱤ ᱡᱚᱠ ᱮ ᱞᱟᱴᱠᱟᱣ ᱞᱮᱱᱠᱷᱟᱱ ᱟᱹᱰᱤ ᱵᱚᱛᱚᱨ ᱵᱩᱡᱷᱟᱹᱜ ᱛᱟᱦᱮᱱᱟ, ᱤᱧ ᱫᱚᱠᱚ ᱞᱟᱴᱠᱟᱣ ᱵᱟᱲᱟ ᱟᱠᱟᱫᱤᱧᱟ᱾ ᱟᱫᱚ ᱚᱱᱟ ᱮᱠᱥᱯ ᱚᱱᱟ ᱦᱟᱛᱟᱣ ᱠᱟᱜ ᱚᱱᱟ ᱨᱮᱭᱟᱜ ᱤᱭᱟᱹ ᱵᱚᱞᱮ ᱤᱧ ᱠᱚ ᱞᱟᱜᱟᱣ ᱵᱟᱲᱟ ᱠᱟᱸᱫᱤᱧᱟ ᱦᱟᱸᱜ ᱦᱚᱭ ᱥᱮ ᱢᱟᱱᱮ ᱚᱱᱠᱟ ᱜᱮ ᱯᱩᱠᱷᱨᱤ ᱞᱮᱠᱟ ᱟᱨ ᱢᱤᱫᱴᱮᱱ ᱠᱟᱹᱴᱤᱡ ᱱᱟᱞᱟ ᱨᱮ ᱮᱱᱠᱟ ᱵᱟᱹᱭᱦᱟᱹᱲ ᱥᱮᱫ ᱨᱮ ᱢᱤᱫᱴᱮᱱ ᱱᱟᱞᱟ ᱛᱟᱦᱮᱸ ᱠᱟᱱᱟ ᱾ ᱟᱫᱚ ᱱᱟᱦᱟᱜ ᱦᱟᱹᱠᱩ ᱦᱟᱹᱠᱩ ᱜᱚᱡ ᱵᱟᱲᱟ ᱠᱮᱫ ᱠᱚᱣᱟ, ᱦᱟᱹᱠᱩ ᱜᱚᱡ ᱞᱮ ᱥᱮᱱ ᱞᱮᱱᱟ ᱟᱫᱚ ᱦᱟᱹᱠᱩ ᱞᱮ ᱜᱚᱡ ᱵᱟᱲᱟ ᱜᱮᱜ ᱠᱚ ᱠᱷᱟᱡ ᱱᱟᱦᱟᱜ ᱟᱫᱚ ᱜᱚᱡ ᱢᱩᱪᱟᱹᱫ ᱠᱟᱛᱮᱫ ᱱᱟᱦᱟᱜ ᱛᱷᱚᱲᱟ ᱜᱟᱱ ᱦᱚᱲᱢᱚ ᱠᱚ ᱞᱚᱥᱚᱜ ᱯᱚᱜ ᱛᱟᱦᱮᱱᱟ ᱛᱚ, ᱟᱫᱚ ᱚᱸᱰᱮ ᱜᱮ ᱛᱷᱚᱲᱟ ᱵᱚᱦᱚᱭ ᱛᱚᱨᱟᱜ ᱦᱩᱭᱩᱜ-ᱟ᱾ ᱟᱫᱚ ᱵᱚᱦᱚᱭ ᱠᱟᱛᱮ ᱱᱟᱦᱟᱜ ᱟ. ᱰᱤ ᱢᱚᱸᱡᱽ ᱜᱮ ᱨᱮᱭᱟᱲ ᱫᱟᱜ ᱛᱟᱦᱮ ᱠᱟᱱᱟ, ᱟᱫᱚ ᱟᱭᱢᱟ ᱜᱷᱟᱲᱤ ᱚᱸᱰᱮ ᱜᱮᱧ ᱰᱩᱵᱩᱡ ᱠᱟᱱᱛᱮ ᱛᱟᱦᱚᱞᱮ ᱫᱚ ᱢᱤᱫᱴᱮᱱ ᱢᱟᱨᱟᱝ ᱢᱚᱴᱟ ᱡᱚᱠᱚ ᱮᱠᱫᱚᱢ ᱫᱤᱭᱟᱨᱮ ᱞᱟᱴᱠᱟᱣ ᱠᱟᱹᱫᱤᱧ ᱛᱟᱦᱮᱱᱟ ᱾ ᱮᱠᱫᱚᱢ ᱵᱩᱰᱷᱟᱹ ᱠᱟᱹᱴᱩᱵ ᱞᱮᱠᱟ ᱟᱨ ᱜᱩᱪᱩ ᱦᱚᱸ ᱛᱟᱦᱮᱸ ᱠᱟᱱ ᱛᱟᱭᱟ ᱾ ᱢᱟᱱᱮ ᱵᱩᱡᱷᱟᱹᱣ ᱫᱟᱲᱮᱭᱟ ᱛᱤᱱᱟᱹᱜ ᱞᱟᱹᱴᱩ ᱟᱨ ᱮᱛᱚ ᱡᱳᱨᱮ ᱮ ᱜᱮᱨ ᱠᱤᱫᱤᱧᱟ ᱯᱟᱸᱰᱜᱟᱜ ᱠᱚᱨᱮ ᱱᱟᱦᱟᱜ ᱾ ᱮᱠᱫᱚᱢ ᱢᱟᱭᱟᱝ ᱜᱮᱭ ᱩᱰᱩᱠ ᱩᱪᱩ ᱠᱮᱫ ᱛᱤᱧᱟᱹ ᱫᱮᱭᱟᱨᱮ ᱾ ᱠᱤᱠᱤᱭᱟᱹᱣ ᱠᱟᱛᱮ ᱤᱧ ᱨᱟᱠᱟᱵ ᱮᱱᱟ, ᱫᱟᱜ ᱠᱷᱚᱱ ᱱᱟᱦᱟᱜ ᱟᱨᱤᱧ ᱧᱮᱞᱮ ᱠᱟᱱᱟ ᱤᱥ ᱱᱩᱭ ᱢᱟ ᱡᱚᱠ ᱠᱟᱱᱟᱭ ᱚᱱᱠᱟᱭᱫᱟ ᱯᱮ ᱤᱧ ᱫᱚᱧ ᱵᱩᱡᱷᱟᱹᱣ ᱠᱮᱫ-ᱟ ᱡᱟᱹᱱᱤᱡ ᱵᱤᱧ ᱠᱟᱱᱟᱭ ᱛᱟᱦᱚᱞᱮ ᱫᱚ ᱟᱨ ᱦᱚᱸ ᱵᱩᱧ ᱵᱩᱡᱽ ᱠᱟᱜ-ᱟ ᱦᱳᱭ ᱾ ᱟᱫᱚ ᱩᱱ ᱠᱷᱚᱡ ᱟᱫᱚ ᱦᱟᱹᱠᱩ ᱜᱚᱡ ᱦᱟᱹᱠᱩ ᱜᱚᱡ ᱤᱭᱟᱹ ᱠᱩ ᱩᱱ ᱠᱷᱚᱡ ᱜᱮ ᱵᱟᱹᱧ ᱥᱮᱱᱚᱜᱼᱟ ᱚᱱᱠᱟ ᱫᱚ ᱱᱟᱦᱟᱜ ᱟᱫᱚ ᱵᱚᱱᱫᱚ
ᱟᱪᱪᱷᱟ, ᱟᱪᱪᱷᱟ ᱦᱚᱸ ᱢᱤᱫ ᱫᱟᱣ ᱵᱚᱛᱚᱨ ᱡᱩᱫᱤ ᱦᱤᱡᱩᱜ-ᱟ ᱥᱮ ᱟᱫᱚ ᱚᱱᱟ ᱠᱟᱹᱢᱤ ᱠᱟᱹᱢᱤᱭᱟᱢ ᱪᱮᱸ ᱵᱟᱹᱧ ᱠᱟᱹᱢᱤᱭᱟ, ᱚᱱᱟ ᱤᱫᱤ ᱠᱟᱛᱮ ᱜᱮ ᱦᱩᱫᱤᱥᱟᱢ ᱯᱟᱞᱮ ᱟᱨᱦᱚᱸ ᱠᱚ ᱞᱟ ᱴᱷᱮ ᱮᱢᱟᱱ ᱤᱧᱟ ᱠᱚ ᱾
ᱤᱧ ᱫᱚ ᱱᱟᱦᱟᱜ ᱟᱹᱰᱤ ᱜᱟᱱ ᱡᱟᱭᱜᱟ ᱨᱮ ᱤᱧ ᱫᱚ ᱠᱚᱜ ᱡᱮ ᱠᱤᱥᱢᱚᱛ ᱨᱮᱫᱚ ᱚᱱᱠᱟ ᱜᱮ ᱡᱟᱹᱱᱤᱡ ᱢᱮᱱᱟᱜᱼᱟ, ᱢᱤᱫ ᱫᱷᱟᱣ ᱱᱟᱦᱟᱜ ᱡᱮᱢᱚᱱ ᱪᱟᱞᱟᱣ ᱠᱟᱱᱟᱞᱮ ᱱᱟᱦᱟᱜ ᱵᱟᱨᱦᱮ ᱛᱮ ᱫᱟᱬᱟᱱ ᱞᱮ ᱥᱮᱱ ᱠᱟᱱ ᱛᱟᱦᱮᱱᱟ ᱚᱱᱛᱮ ᱟᱨ ᱯᱩᱨᱩᱭ ᱤᱥᱴᱮᱴ ᱥᱮᱫ ᱦᱚᱭ ᱥᱮ ᱟᱥᱟᱢ ᱢᱮᱜᱷᱟᱞᱚᱭ, ᱢᱟᱱᱤᱯᱩᱨ ᱥᱮᱫ ᱞᱮ ᱪᱟᱞᱟᱣ ᱞᱮᱱᱟ ᱾ ᱢᱚᱡᱽ ᱜᱤ ᱱᱟᱦᱟᱜ ᱨᱳᱰ ᱟᱭᱮᱴ ᱨᱮᱧ ᱫᱩᱲᱩᱵ ᱠᱟᱱᱟ ᱱᱟᱦᱟᱜ ᱟᱫᱚ ᱫᱩᱲᱩᱵ ᱠᱟᱛᱮ ᱱᱟᱦᱟᱜ ᱢᱚᱡᱽ ᱜᱮ ᱤᱧ ᱫᱩ ᱟᱨᱟᱢᱛᱮ ᱢᱚᱵᱟᱭᱤᱞ ᱤᱧ ᱪᱟᱹᱞᱩᱭᱮᱜ ᱠᱟᱱ, ᱢᱟ ᱢᱤᱫᱴᱮᱱ ᱦᱟᱲᱩᱢ ᱦᱮᱡ ᱮᱱ ᱟᱨ ᱤᱧᱟᱹᱜ ᱵᱚᱦᱚᱜ ᱨᱮᱢ ᱫᱩᱲᱩᱵ ᱮᱱ ᱟᱫᱚ ᱤᱧ ᱫᱚ ᱟᱹᱰᱤ ᱵᱟᱝ ᱨᱟᱜ, ᱨᱟᱜ ᱦᱚᱸᱧ ᱟᱭᱠᱟᱹᱣᱮᱫ ᱠᱟᱱᱟ, ᱞᱟᱸᱫᱟ ᱞᱟᱸᱫᱟ ᱦᱚᱸᱧ ᱟᱭᱠᱟᱹᱣᱫᱟ ᱦᱳᱭ ᱥᱮ ᱾ ᱟᱫᱚ ᱵᱚᱛᱚᱨ ᱛᱮ ᱩᱫᱽᱜᱟᱹᱨ ᱫᱟᱜ ᱠᱟᱹᱱᱟᱹᱧ, ᱟᱫᱚ ᱟᱨ ᱩᱵ ᱨᱮ ᱯᱩᱨᱟᱹᱭ ᱜᱚᱪᱮ ᱛᱤᱧ ᱠᱟᱱᱟ ᱦᱳ ᱥᱮ ᱟᱫᱚ ᱚᱱᱮ ᱚᱱᱠᱟᱱ ᱚᱱᱠᱟᱱ ᱜᱷᱟᱴᱱᱟ ᱜᱮ ᱜᱷᱟᱴ ᱱᱟ ᱜᱷᱚᱴᱟᱜ ᱤᱧ ᱥᱟᱶ ᱛᱮᱫᱚ ᱢᱟᱱᱮ ᱡᱟᱦᱟᱸ ᱫᱚ ᱦᱟᱦᱟᱲᱟ ᱜᱮᱢ ᱢᱮᱱ ᱠᱮᱭᱟ ᱾
ᱦᱳᱭ, ᱦᱳᱭ, ᱦᱳᱭ ᱵᱟᱢ ᱵᱷᱟᱵᱤᱭ ᱠᱟᱜᱼᱟ, ᱢᱮᱱᱠᱷᱟᱱ ᱚᱱᱠᱟ ᱫᱚ ᱦᱩᱭᱩᱜ ᱜᱮᱭᱟ ᱾ ᱦᱩᱸ ᱨᱟᱜᱟᱢ ᱥᱮ ᱪᱮᱫ ᱮᱢ ᱪᱮᱠᱟᱭᱟ ᱾
ᱦᱳᱭ ᱟᱫᱚ ᱱᱟᱦᱟᱜ ᱡᱮᱢᱚᱱ ᱟᱪᱪᱷᱟ ᱟᱯᱮ ᱥᱮᱫ ᱫᱚ ᱱᱟᱦᱟᱜ ᱵᱩᱨᱩ ᱠᱩ ᱢᱮᱱᱟᱜᱼᱟ ᱥᱮ ᱵᱟᱝ?
ᱢᱮᱱᱟᱜ ᱜᱮᱭᱟ ᱢᱮᱱᱠᱷᱟᱱ ᱥᱩᱨ ᱨᱮᱫᱚ ᱵᱟᱹᱪᱩᱜ-ᱟ᱾ ᱥᱟᱺᱜᱤᱧᱚᱜᱼᱟ ᱟᱞᱮ ᱠᱷᱚᱱ ᱾
ᱵᱩᱨᱩ ᱨᱮᱢ ᱫᱮᱡ ᱵᱟᱲᱟᱣ ᱠᱟᱱᱟ ᱥᱮ ᱵᱟᱝ?
ᱵᱟᱝ ᱜᱤ ᱤᱧ ᱫᱚ ᱵᱟᱹᱧ ᱪᱟᱞᱟᱣ ᱵᱟᱲᱟ ᱟᱠᱟᱱᱟ᱾ ᱟᱞᱮ ᱥᱮᱱ ᱢᱟ ᱦᱟᱹᱛᱤ ᱠᱚ ᱦᱤᱡᱩᱜ ᱜᱮᱭᱟ ᱥᱮ ᱧᱟᱢᱚᱜ ᱜᱮᱭᱟ ᱚᱱᱟᱛᱮ᱾ ᱡᱟᱹᱥᱛᱤ ᱫᱚ ᱵᱟᱞᱮ ᱪᱟᱞᱟ ᱵᱟᱲᱟᱜ-ᱟ᱾
ᱚ ᱦᱟᱹᱛ ᱦᱟᱹᱛ ᱦᱟᱹᱛ ᱦᱟᱹᱛᱤ ᱧᱮᱞ ᱠᱚ ᱵᱟᱵᱮᱱ ᱪᱟᱞᱟᱣ ᱵᱟᱲᱟᱣ ᱟᱠᱟᱱᱟ᱾
ᱵᱟᱝ ᱜᱮ ᱵᱟᱝ ᱜᱮ ᱛᱤᱥ ᱦᱚᱸ ᱵᱟᱹᱞᱤᱧ ᱧᱮᱞ ᱟᱠᱟᱜ ᱠᱚᱣᱟ ᱢᱟᱱᱮ ᱱᱚᱝᱠᱟ᱾ ᱤᱭᱟᱹ ᱠᱚᱨᱮ ᱫᱚᱧ ᱧᱮᱞ ᱵᱟᱲᱟ ᱦᱩᱭ ᱠᱟᱱᱟ ᱡᱩ ᱠᱚᱨᱮ ᱢᱟᱱᱮ ᱡᱟᱸᱦᱟᱸ ᱠᱚᱨᱮ ᱠᱚ ᱫᱚᱦᱚ ᱠᱟᱜ ᱠᱚᱣᱟ ᱚᱱᱮ, ᱚᱱᱠᱟ ᱢᱟᱱᱮ ᱱᱚᱝᱠᱟ ᱴᱟᱴᱠᱟ ᱢᱟᱱᱮ ᱚᱠᱟ ᱥᱮᱱ ᱨᱮ ᱤᱭᱟᱹ ᱵᱤᱨ ᱵᱩᱨᱩ ᱚᱱᱠᱟ ᱫᱚ ᱛᱚ ᱵᱟᱹᱞᱤᱧ ᱧᱮᱞ
ᱟᱫᱚ ᱞᱤᱧ ᱫᱮᱡ ᱦᱚᱞᱤᱧ ᱫᱮᱡ ᱵᱟᱲᱟᱣ ᱠᱟᱱ ᱜᱮᱭᱟ, ᱟᱫᱚ ᱱᱩᱠᱩ ᱥᱟᱹᱨᱤᱱ ᱦᱟᱹᱛᱤ ᱨᱮᱜᱮ ᱱᱟᱦᱟᱜ ᱟᱫᱚ ᱱᱤᱛ ᱥᱚᱢᱚᱭ ᱟᱫᱚ ᱱᱟᱦᱟᱜ ᱟᱹᱰᱤ ᱚᱠᱛᱮ ᱱᱚᱣᱟ ᱫᱩ ᱦᱟᱡᱟᱨ ᱵᱟᱨᱚ ᱥᱚᱢᱚᱭ ᱨᱮ ᱱᱟᱦᱟᱜ ᱠᱚ ᱟᱹᱜᱩ ᱞᱮᱫ ᱠᱚᱣᱟ ᱱᱟᱦᱟᱜ᱾ ᱟᱹᱛᱩ ᱛᱮ ᱟᱫᱚ ᱟᱹᱰᱤ ᱞᱟᱹᱴᱩ ᱫᱮᱭᱟ ᱨᱮ, ᱪᱮᱫ ᱠᱚᱪᱚ ᱠᱚ ᱞᱟᱫᱮ ᱟᱠᱟᱫᱮ ᱛᱟᱦᱮᱸᱱᱟ ᱱᱟᱦᱟᱜ ᱟᱨ ᱠᱩ ᱟᱹᱜᱩ ᱠᱟᱹᱫᱤ ᱛᱟᱦᱮᱱᱟ ᱟᱨ ᱥᱩᱱᱰ ᱛᱟᱞᱟ ᱨᱟᱪᱟ ᱛᱟᱞᱟ ᱠᱩᱞᱦᱤ ᱨᱮ ᱱᱟᱦᱟᱜ ᱮ ᱤᱭᱟᱹᱭᱮᱱᱟ ᱟᱨ ᱥᱩᱱᱰ ᱨᱮ ᱚᱱᱠᱟ ᱟᱨ ᱡᱟᱸᱜᱟᱭ ᱫᱚᱦᱚ ᱠᱮᱫᱟ ᱟᱨ ᱢᱚᱸᱡᱽ ᱜᱮ ᱚᱸᱰᱮᱧ ᱪᱟᱯᱩᱭᱮᱱᱟ ᱟᱨ ᱦᱟᱱᱛᱮ ᱠᱩᱴᱩᱢ ᱞᱟᱫᱮ ᱜᱚᱫ ᱠᱟᱹᱫᱤᱧᱟ᱾ ᱟᱫᱚ ᱩᱱ ᱥᱚᱢᱚᱭ ᱫᱚ ᱱᱟᱦᱟᱜ ᱩᱱᱟᱹᱜ ᱵᱚᱛᱚᱨ ᱟᱫᱚ ᱵᱟᱝ ᱤᱠᱟᱹᱜ ᱠᱟᱱ ᱛᱟᱦᱮᱱᱟ ᱟᱨ ᱦᱮᱣᱟ ᱦᱟᱹᱛᱤ ᱛᱟᱦᱮᱸ ᱠᱟᱱᱟ᱾ ᱟᱨ ᱯᱚᱧᱪᱟᱥ ᱴᱟᱠᱟ ᱠᱟᱛᱮᱫ ᱮ ᱦᱟᱛᱟᱣᱮᱫ ᱠᱟᱱ ᱛᱟᱦᱮᱱᱟ ᱩᱱᱤ ᱦᱚᱲ ᱱᱟᱦᱟᱜ ᱢᱤᱫ ᱫᱚᱢ ᱫᱮᱡᱚᱜ ᱨᱮ᱾ ᱦᱟᱹᱛᱤ ᱡᱚᱴᱮᱫ ᱨᱮ ᱥᱮ ᱫᱮᱡᱚᱜ ᱨᱮ᱾ ᱦᱮᱸ, ᱟᱫᱚ ᱱᱮᱛᱟᱨ ᱢᱟ ᱱᱟᱦᱟᱜ ᱠᱩ ᱠᱟᱹᱱᱩᱱ ᱠᱩ ᱢᱚ ᱤᱭᱟᱹ ᱠᱮᱴᱮᱡ ᱠᱮᱜ ᱟᱫᱚ ᱱᱮᱛᱟᱨ ᱢᱟ ᱦᱟᱹᱛᱤ ᱠᱩ ᱥᱟᱨᱠᱮᱥ ᱠᱚᱨᱮ ᱦᱚᱸ ᱥᱮ ᱮᱢᱟᱱ ᱮᱛᱮᱫ ᱠᱚᱨᱮ ᱦᱚᱸ ᱛᱟᱹᱨᱩᱵ ᱠᱚ ᱵᱟᱢ ᱫᱚᱦᱚ ᱫᱟᱲᱮ ᱟᱠᱚᱣᱟ ᱟᱫᱚ ᱠᱚ ᱵᱚᱱᱫᱚ ᱠᱮᱫᱟ ᱱᱮᱛᱟᱨ ᱫᱚ᱾
ᱦᱳᱭ ᱦᱳᱭ ᱦᱳᱭ, ᱱᱤᱛᱚᱜ ᱫᱚ ᱚᱱᱟ ᱠᱚᱫᱚ ᱵᱟᱭ ᱦᱩᱭᱩᱜ ᱠᱟᱱᱟ ᱟᱫᱚ, ᱯᱟᱹᱦᱤᱞ ᱫᱚ ᱧᱮᱞᱚᱜ ᱵᱟᱝ ᱛᱟᱦᱮᱸ ᱠᱟᱱᱟ ᱚᱱᱟ ᱠᱚ ᱡᱤᱱᱤᱥ᱾
ᱦᱳᱭ ᱟᱫᱚ ᱱᱟᱦᱟᱜ, ᱱᱚᱝᱠᱟ ᱦᱟᱹᱛᱤ ᱫᱚ ᱱᱟᱦᱟᱜ ᱢᱤᱫ ᱫᱚᱢ ᱠᱚ ᱦᱮᱡᱟ᱾ ᱟᱸ ᱯᱮᱭᱟ ᱠᱩ ᱯᱟᱸᱪᱴᱤ ᱜᱟᱱ ᱠᱚ ᱦᱮᱡ ᱞᱮᱱᱟ ᱟᱫᱚ ᱠᱩ ᱟᱹᱪ ᱟᱹᱪᱩᱨ ᱵᱟᱲᱟᱭᱱᱟ ᱟᱞᱮ ᱠᱚᱥᱮᱡ ᱠᱚ ᱯᱮᱲᱟ ᱵᱟᱲᱟᱭᱱᱟ ᱟᱨᱠᱚ ᱪᱟᱞᱟᱣᱱᱟ, ᱫᱟᱨᱮ ᱠᱚᱠᱚ ᱡᱚᱢ ᱵᱟᱲᱟ ᱠᱮᱫᱟ᱾ ᱦᱮᱥᱟᱜ ᱫᱟᱨᱮ ᱥᱟᱠᱟᱢ ᱠᱚᱠᱚ ᱠᱟᱱᱟ ᱦᱟᱸᱜ ᱚᱱᱟ ᱠᱚ᱾
ᱮᱸ
ᱦᱳᱭ
ᱟᱞᱮ ᱥᱮᱱ ᱦᱚᱸ ᱦᱤᱡᱩᱜ ᱜᱮᱭᱟ ᱠᱚ ᱢᱮᱱᱠᱷᱟᱱ᱾ ᱚᱲᱟᱜ ᱫᱩᱣᱟᱹᱨ ᱦᱚᱸᱠᱚ ᱨᱟᱹᱯᱩᱫ ᱜᱤᱰᱤᱭᱟ, ᱪᱮᱫ ᱦᱟ. ᱨᱟᱹᱜᱤ ᱛᱮ ᱥᱮ ᱪᱮᱫ ᱛᱮ᱾ ᱢᱤᱫ ᱫᱷᱟᱣ ᱚᱱᱠᱟ ᱞᱮᱱᱟ ᱢᱤᱫᱴᱟᱝ ᱚᱲᱟᱜ ᱢᱟ ᱯᱩᱨᱟᱹ ᱨᱟᱹ ᱯᱩᱛ ᱛᱮ ᱫᱟᱠᱟ ᱦᱟᱺᱰᱤ ᱠᱚᱦᱚᱸ ᱪᱚᱠᱲᱮᱡ ᱪᱟᱵᱟ᱾ ᱵᱟ
ᱚ ᱩᱱᱠᱩ ᱫᱚ ᱱᱟᱦᱟᱜ ᱤᱧ ᱞᱟᱹᱭ ᱟᱵᱮᱱ ᱠᱟᱱᱟ ᱱᱟᱦᱟᱜ ᱞᱟᱹᱭᱟᱢ ᱠᱟᱹᱱᱟᱹᱧ ᱱᱟᱦᱟᱜ ᱡᱮᱢᱚᱱ ᱡᱟᱸᱦᱟᱸ ᱚᱲᱟᱜ ᱨᱮ ᱡᱩᱫᱤ ᱪᱟᱣᱞᱤ ᱛᱟᱦᱮᱱᱟ, ᱦᱩᱲᱩ ᱛᱟᱦᱮᱱᱟ᱾ ᱦᱳᱭ ᱥᱮ, ᱛᱚ ᱩᱱᱤ ᱡᱩᱫᱤ ᱠᱩᱞᱦᱤ ᱛᱮ ᱯᱟᱨᱚᱢᱚᱜ-ᱟ, ᱛᱚ ᱚᱲᱟᱜ ᱪᱟᱣᱞᱮ ᱡᱚᱢ ᱟᱫᱚ ᱵᱚᱱ ᱡᱚᱢ ᱞᱟᱹᱜᱤᱫ ᱥᱚᱲᱮᱜ ᱠᱟᱱᱟ᱾ ᱵᱟᱝ ᱫᱚ ᱧᱮᱞ ᱠᱟᱱᱟ ᱱᱟᱜ ᱟᱨ
ᱟᱪᱪᱷᱟ᱾
ᱟᱨ ᱚᱱᱟ ᱤᱭᱟᱹ ᱛᱮ